ᱞᱟᱹᱭ ᱢᱮ ᱾
ᱢᱮᱱᱫᱟᱹᱧ, ᱚᱼᱚᱸᱰᱮ ᱜᱮ, ᱥᱮ ᱚᱸᱰᱮ ᱜᱮ ᱫᱚᱨᱠᱟᱨ ᱢᱮᱱᱟᱜᱼᱟ ᱾ ᱥᱮ, ᱮᱴᱟᱜ ᱥᱮᱫ ᱫᱚᱨᱠᱟᱨ ᱢᱮᱱᱟᱜᱼᱟ ᱾
ᱮᱴᱟᱜ ᱥᱮᱫ ᱪᱮᱫ ᱤᱧ ᱞᱟᱹᱭᱟ, ᱚᱸᱰᱮ ᱦᱚᱸ, ᱩᱱᱠᱩ ᱠᱚᱲᱟ ᱠᱚ, ᱥᱟᱶᱛᱮ ᱜᱟᱞᱢᱟᱨᱟᱣ ᱟᱨ ᱱᱚᱛᱮ ᱜᱚᱨᱟᱭ ᱢᱮᱥ ᱠᱚᱨᱮᱱ ᱡᱟᱦᱟᱸ ᱛᱤᱱᱟᱹᱜ, ᱟᱵᱚ ᱠᱷᱮᱨᱣᱟᱞ ᱦᱚᱯᱚᱱ ᱠᱚ, ᱦᱮᱱᱟᱜ ᱠᱟᱜ ᱠᱚᱣᱟ ᱾ ᱩᱱᱠᱩ ᱥᱟᱶ ᱛᱮᱜᱮ, ᱤᱧᱟᱹᱜ ᱦᱚᱸ ᱫᱚᱨᱠᱟᱨ ᱫᱚ, ᱟᱨᱠᱤ ᱾
ᱦᱚᱸᱶᱟ ᱯᱨᱚᱡᱮᱠᱴ ᱨᱮᱭᱟᱜ ᱠᱟᱹᱢᱤ ᱫᱚ ᱱᱤᱭᱟᱹ ᱜᱮ ᱾
ᱦᱳᱭ, ᱦᱳᱭ ᱦᱳᱭ ᱾
ᱨᱮᱠᱚᱨᱰᱤᱝ ᱛᱟᱦᱚᱞᱮ, ᱛᱤᱱᱟᱹᱜ ᱮᱢ ᱠᱚᱨᱟᱣ ᱟᱠᱟᱫᱟ ᱾
ᱩᱸᱜ ᱮᱸᱻ ᱥᱟᱸᱜᱮ ᱫᱚ, ᱟᱣᱨᱤᱧ ᱠᱚᱨᱟᱣ ᱫᱟᱲᱮ ᱭᱟᱜᱼᱟ ᱾
ᱵᱟᱭᱤᱠ ᱛᱮᱜᱮᱢ ᱦᱤᱡᱩᱜᱼᱟ ᱾
ᱪᱟᱞᱟᱣ ᱫᱚ, ᱵᱟᱭᱤᱠ ᱛᱮᱜᱤᱧ ᱪᱟᱞᱟᱜᱼᱟ ᱾
ᱨᱮᱱᱠᱳᱴ ᱠᱚ, ᱨᱮᱱᱠᱳᱴ ᱟᱹᱜᱩ ᱛᱚᱨᱟᱭ ᱢᱮ ᱾ ᱮᱠᱮᱱᱟᱜ ᱫᱚ, ᱟᱞᱚᱢ ᱦᱤᱡᱩᱜᱼᱟ ᱾ ᱨᱮᱱᱠᱳᱴ ᱟᱛᱮ ᱫᱚ, ᱨᱮᱱᱠᱳᱴ ᱫᱚ ᱢᱮ- ᱢᱮᱱᱟᱜᱼᱟ, ᱟᱥᱮ ᱵᱟᱝ?
ᱦᱮᱱᱟᱜᱼᱟ, ᱦᱮᱱᱟᱜᱼᱟ ᱾
ᱵᱟᱠᱷᱟᱡ ᱥᱚᱢᱥᱥᱟ, ᱫᱟᱜ ᱡᱟᱹᱯᱩᱫ ᱛᱤᱨᱮ ᱡᱮ ᱫᱟᱜᱽ ᱟᱭ ᱠᱚᱱᱚ ᱴᱷᱤᱠ ᱜᱮ, ᱵᱟᱹᱱᱩᱜᱼᱟ ᱛᱚ ᱾
ᱟᱫᱚ, ᱦᱚᱞᱟᱧ ᱢᱮᱛᱟᱭ ᱠᱟᱱ ᱛᱟᱦᱮᱸ, ᱞᱟᱹᱭ ᱮᱫᱟ, ᱢᱤᱫ ᱦᱟᱯᱛᱟ ᱜᱟᱱ ᱨᱩᱣᱟᱹᱲ ᱦᱮᱡ ᱛᱮ, ᱠᱚᱲᱟ ᱠᱚ ᱞᱟᱜᱟᱜᱼᱟ ᱾ ᱥᱚ ᱛᱚ, ᱟᱫᱚ ᱞᱟᱹᱭ ᱫᱟ, ᱫᱚᱥ ᱯᱚᱱᱨᱚ ᱡᱚᱱ, ᱦᱮᱱᱟᱜ ᱠᱟᱫ ᱞᱮᱭᱟ, ᱟᱫᱚ ᱤᱱᱟ ᱱᱟᱯᱟᱭ ᱠᱟᱛᱷᱟ ᱛᱚ, ᱞᱟᱹᱭ ᱫᱤᱧ ᱦᱮᱱᱟᱜ ᱠᱟᱜ ᱠᱚ ᱜᱮ ᱾ ᱟᱫᱚ, ᱟᱨᱦᱚᱸ, ᱱᱟᱱᱛᱮ ᱠᱚᱲᱟ, ᱢᱮ ᱤᱧ ᱵᱤᱫᱽᱫᱟᱥᱟᱜᱚᱨ ᱥᱮᱫ, ᱮᱢ ᱢᱤᱛᱟᱹᱧ ᱠᱟᱱᱟ, ᱫᱟᱫᱟ ᱟᱢ ᱦᱚᱸ, ᱫᱟᱫᱟ ᱞᱚᱜᱚᱱ ᱧᱚᱜ ᱦᱤᱡ- ᱡᱩᱜ ᱢᱮ, ᱚᱱᱛᱮ ᱦᱚᱸ, ᱢᱤᱛᱤᱧ ᱠᱟᱱ ᱜᱮ, ᱫᱚᱥ ᱯᱚᱱᱨᱚ ᱡᱚᱱ ᱟᱫᱚ, ᱤᱧ ᱢᱟᱧ ᱦᱟᱦᱟᱲᱟᱜ ᱠᱟᱱ, ᱤᱧ ᱢᱟᱧ ᱪᱟᱵᱟ ᱦᱟᱠᱟᱱ ᱤᱧ ᱫᱚ, ᱚᱠᱟ ᱴᱷᱮᱱᱤᱧ ᱢᱟᱲᱟᱝ ᱾ ᱚᱱᱟ ᱵᱟᱝ ᱤᱧ ᱵᱩᱡᱽ ᱫᱟᱲᱮᱭᱜ ᱠᱟᱱᱟ ᱾ ᱟᱫᱚ, ᱜᱟᱹᱰᱤ ᱥᱟᱨᱵᱷᱤᱥᱤᱝ ᱦᱚᱪᱚᱭ ᱦᱩᱭᱩᱜᱼᱟ ᱾
ᱜᱟᱹᱰᱤ ᱥᱟᱨᱵᱷᱤᱥᱤᱝ ᱦᱩᱭ ᱠᱟᱱ, ᱴᱟᱭᱤᱢ ᱦᱩᱭ ᱮᱱᱟ ᱾
ᱴᱟᱭᱤᱢ ᱦᱩᱭ ᱟᱠᱟᱱᱟ, ᱦᱮᱸ, ᱱᱟᱥᱮᱱᱟᱜ ᱤᱭᱟᱹᱜ ᱠᱟᱱᱟ ᱾ ᱟᱨ, ᱨᱚᱭᱮᱞ ᱤᱱᱯᱷᱤᱞᱢ ᱨᱮᱱᱟᱜ ᱛᱚ, ᱵᱟᱹᱱᱩᱜ ᱟᱠᱟᱫᱟ ᱾ ᱱᱚᱱ ᱛᱮ, ᱨᱮᱫᱚ
ᱥᱟᱨᱵᱷᱤᱥᱤᱝ, ᱚᱠᱟ ᱨᱮ ᱢᱮᱱᱟᱜᱼᱟ?
ᱵᱟᱠᱩᱲᱟ ᱪᱷᱟᱲᱟ ᱾ ᱦᱩᱸᱻ ᱟᱨ, ᱱᱚᱱᱛᱮ, ᱜᱟᱹᱰᱤ ᱫᱚᱦᱟᱛᱟᱣ ᱠᱟᱱᱟ, ᱢᱮᱫᱽᱱᱤᱯᱩᱨ ᱨᱮ ᱾ ᱟᱨ ᱱᱤᱛ ᱛᱚ, ᱤᱧ ᱢᱮᱫᱽᱱᱤᱯᱩᱨ ᱢᱟᱲᱟᱝ ᱤᱧ ᱪᱟᱞᱟᱜᱼᱟ, ᱢᱮᱱᱛᱮ ᱾ ᱟᱨ ᱱᱚᱛᱮ ᱦᱤᱞᱤ ᱢᱤᱛᱤᱧ ᱠᱟᱱᱟ ᱮᱻᱜ- ᱦ ᱾ ᱞᱟᱹᱭᱫᱟ ᱞᱚᱜᱚᱱ ᱧᱚᱜ ᱦᱤᱡᱩᱜ ᱢᱮ ᱞᱟᱹᱭᱫᱟᱭ ᱟᱢᱟᱜ ᱛᱟᱸᱜᱤ ᱛᱟᱲᱟᱜ ᱨᱮᱜᱮ ᱦᱮᱱᱟᱜ ᱠᱟᱫᱤᱧᱟ ᱞᱟᱹᱭᱫᱟᱭ ᱵᱟᱡᱟᱨ ᱟᱱᱟᱡᱽ ᱯᱟᱹᱛᱤ ᱠᱚ ᱞᱮᱭᱫᱟᱭ ᱟᱣᱨᱤᱧ ᱠᱤᱨᱤᱧ ᱟᱹᱜᱩᱭᱟ ᱤᱧ ᱚᱱᱟ ᱜᱮ ᱪᱤᱱᱛᱟᱹ ᱠᱟᱱᱟ
ᱟᱱᱟᱡ ᱯᱟᱹᱛᱤ ᱠᱚᱭᱟ ᱞᱟᱹᱭ ᱫᱟᱭ ᱟᱢᱜᱤᱧ ᱛᱟᱺᱜᱤ ᱠᱟᱫ ᱢᱮᱭᱟ
ᱵᱟᱡᱟᱨᱟᱭ ᱪᱮᱫ ᱡᱟᱦᱟᱸᱱᱟᱜ ᱵᱷᱚᱡᱽ ᱞᱟᱹᱜᱤᱫ ᱥᱮ ᱪᱮᱫ ᱞᱟᱹᱜᱤᱫ ᱥᱮ ᱚᱲᱟᱜ ᱞᱟᱹᱜᱤᱫ ᱜᱮ?
ᱚᱲᱟᱜ ᱞᱟᱹᱜᱤᱫ ᱜᱮᱭᱟ ᱟᱡ ᱚᱸᱰᱮ ᱢᱮᱥ ᱨᱮ ᱛᱟᱦᱮᱱ ᱠᱟᱱ ᱫᱚᱭ
ᱚᱠᱟᱨᱮ ᱛᱟᱦᱮᱱ ᱠᱟᱱᱟᱭ?
ᱵᱟᱹᱠᱩᱲᱟ ᱨᱮᱜᱮ
ᱚ ᱮᱫᱟ ᱚᱠᱟ ᱥᱟᱭᱤᱰ ᱨᱮ ᱚᱠᱟᱴᱟᱜ ᱵᱟᱡᱟᱨ ᱥᱮᱫ?
ᱦᱳᱭ ᱦᱳᱭ ᱦᱳᱭ ᱟᱵᱩᱭᱤᱡ ᱯᱤ ᱮᱭᱪ ᱥᱤ ᱥᱠᱚᱞᱟᱨ ᱩᱱᱤᱭᱟᱜ ᱢᱮᱥ ᱨᱮᱜᱮ ᱢᱤᱫᱴᱷᱮᱱ ᱫᱚ ᱵᱚᱞᱛᱮ ᱩᱱᱤ ᱟᱞᱟᱫᱟ ᱨᱩᱢ ᱨᱮ ᱱᱩᱭ ᱟᱞᱟᱫᱟ ᱨᱩᱢ ᱨᱮ
ᱠᱤᱪᱷᱩ ᱦᱟᱣᱟ ᱡᱩᱫᱤ ᱧᱟᱢ ᱠᱷᱟᱱ ᱫᱚ ᱠᱟᱹᱴᱤᱡ ᱢᱮᱛᱟᱭ ᱢᱮ
ᱦᱟᱣᱟ ᱫᱚ ᱟᱫᱚ ᱜᱟᱛᱮ ᱜᱟᱯᱟᱛᱮ ᱩᱱᱤᱧ ᱫᱚᱦᱚ ᱦᱚᱪᱚ ᱠᱟᱫᱮᱭᱟ ᱩᱱᱤ ᱵᱮᱲᱟᱭᱟᱧ ᱮᱠᱞᱟᱜᱼᱟᱭ ᱟᱨ ᱩᱱᱤ ᱴᱷᱮᱱ ᱜᱮ ᱵᱟᱭ ᱛᱟᱦᱮᱸ ᱫᱟᱲᱮᱭᱟᱫᱟ ᱩᱱ ᱥᱚᱢᱚᱭ ᱫᱚ ᱚᱸᱰᱮ ᱯᱷᱟᱸᱠᱟ ᱵᱟᱝ ᱛᱟᱦᱮᱸ ᱠᱟᱱᱟ
ᱦᱮᱸ
ᱩᱱᱤᱭᱟᱜ ᱨᱩᱢ ᱨᱮ ᱟᱨᱠᱤ
ᱦᱮᱸ
ᱯᱷᱟᱸᱠᱟ ᱵᱟᱝ ᱛᱟᱦᱮᱸ ᱠᱟᱱᱟ ᱟᱫᱚ ᱛᱟᱦᱞᱮ ᱤᱱᱠᱟᱹ ᱞᱮᱠᱟᱨᱮ ᱩᱱ ᱥᱚᱢᱚᱭ ᱫᱚ ᱵᱟᱭ ᱛᱟᱦᱮᱸᱠᱟᱱᱟ ᱟᱫᱚ ᱩᱱᱠᱤᱱ ᱛᱟᱞᱟᱨᱮ ᱟᱹᱠᱤᱱ ᱜᱮᱠᱤᱱ ᱮᱠᱫᱚᱢ ᱚᱪᱮᱱᱟ ᱦᱚᱲ ᱞᱮᱠᱟ ᱟᱹᱰᱤ ᱫᱤᱱ ᱛᱟᱭᱚᱢ ᱛᱟᱭᱚᱢ ᱛᱮ ᱠᱤᱱ ᱨᱚᱯᱚᱲᱟ
ᱪᱤᱠᱟᱹᱛᱮ?
ᱱᱩᱭ ᱫᱚᱭᱟ ᱥᱟᱨᱟᱫᱤᱱ ᱵᱮᱥᱛᱚᱭ ᱛᱟᱦᱮᱱ ᱫᱚ ᱯᱤ ᱮᱤᱪ ᱰᱤ ᱮᱥᱠᱚᱞᱟᱨ ᱫᱚ
ᱨᱩᱢ ᱠᱷᱱᱟᱜᱮ ᱵᱟᱭ ᱚᱰᱚᱠᱜᱼᱟ?
ᱦᱮᱸ ᱨᱩᱢ ᱠᱷᱚᱱᱟᱜ ᱵᱷᱟᱜᱮ ᱵᱟᱭ ᱩᱰᱩᱠᱚᱜ ᱜᱮᱭᱟᱭ ᱟᱨ ᱟᱭᱟᱜ ᱫᱚᱨᱠᱟᱨ ᱫᱚ ᱮᱢᱱᱤᱛᱮ ᱠᱮᱞᱟᱥ ᱥᱮ ᱦᱟᱸᱰᱮ ᱪᱟᱞᱟᱜ ᱤᱭᱩᱱᱤᱵᱷᱟᱨᱥᱤᱴᱤ ᱪᱟᱞᱟᱜᱼᱟᱭ
ᱦᱩᱸ
ᱚᱸᱰᱮ ᱠᱷᱚᱱᱟᱜ ᱨᱩᱣᱟᱹᱲ ᱦᱤᱡᱩᱜ ᱛᱮᱜᱮ ᱡᱟᱦᱟᱸᱱ ᱟᱭᱟᱜ ᱫᱚᱨᱠᱟᱨ ᱫᱚ ᱚᱸᱰᱮ ᱠᱷᱚᱱᱟᱜ ᱜᱮ ᱟᱡ ᱫᱚ ᱤᱭᱟᱹ ᱟᱜᱩᱭ ᱛᱟᱭᱟᱭ ᱠᱟᱹᱢᱤ ᱟᱹᱜᱩᱭ ᱛᱟᱭᱟᱭ
ᱦᱩᱸ ᱡᱚᱛᱚ ᱠᱟ
ᱚᱱᱟ ᱠᱷᱟᱹᱛᱤᱨ
ᱦᱤᱞᱤ ᱢᱮᱛᱟᱭ ᱢᱮᱛᱟᱭ ᱢᱮ ᱟᱢ ᱦᱚᱸ ᱯᱤ ᱞᱟᱜᱟᱣ ᱞᱟᱜᱣᱟ ᱢᱮ ᱢᱮᱛᱟᱭ ᱢᱮ ᱤᱭᱟᱹ ᱞᱟᱜᱟᱣ ᱢᱮ
ᱦᱟᱯᱮ ᱱᱤᱭᱟᱹ ᱫᱷᱟᱣ ᱚᱱᱟᱜᱮ ᱠᱳᱪᱤᱝ ᱠᱚ ᱦᱟᱛᱟᱣ ᱯᱟᱲᱦᱟᱣ ᱪᱚ ᱦᱩᱭᱩᱜ ᱠᱟᱱᱟ ᱤᱧ ᱞᱟᱹᱭᱫᱟᱹᱧ ᱡᱮ ᱟᱨ ᱮᱯᱷ ᱵᱟᱝ ᱨᱮᱦᱚᱸ ᱞᱤᱫᱟᱹᱧ ᱮᱥ ᱮᱥ ᱥᱤ ᱟᱯᱟᱨ ᱯᱮᱨᱟᱭᱢᱟᱨᱤ ᱨᱮᱱᱟᱜ ᱛᱚ ᱦᱩᱭᱩᱜ ᱜᱮᱭᱟ ᱥᱮ
ᱦᱩᱸ ᱦᱩᱸ ᱛᱤᱱᱟᱹᱜ ᱠᱚ ᱦᱟᱛᱟᱣᱫᱟ ᱯᱚᱭᱥᱟ ᱚᱸᱰᱮ ᱛᱤᱱᱟᱹᱜ ᱠᱚ ᱦᱟᱛᱟᱣᱫᱟ?
ᱟᱹᱰᱤ ᱰᱷᱮᱨ ᱜᱮᱠᱚ ᱦᱟᱛᱟᱣ ᱫᱟᱭᱟ, ᱱᱤᱛᱚᱜ ᱯᱚᱱᱨᱚ
ᱟᱠᱚ ᱚᱲᱟᱜ ᱠᱷᱚᱱᱟᱜ ᱠᱚ ᱮᱢ ᱫᱟᱛᱚ ᱥᱮ ᱟᱢᱜᱮᱢ ᱮᱢᱫᱟ
ᱦᱮᱸ
ᱟᱠᱚ ᱚᱲᱟᱜ ᱠᱷᱚᱱᱟᱜ ᱥᱮ ᱟᱢᱜᱮᱢ ᱮᱢ?
ᱦᱮᱸ ᱟᱠᱚ ᱚᱲᱟᱜ ᱠᱷᱚᱱ ᱜᱮ
ᱚ ᱛᱟᱦᱚᱞᱮ ᱴᱷᱤᱠ ᱜᱮᱭᱟ ᱟᱡ ᱫᱟᱫᱟ ᱢᱤᱫᱴᱮᱡ ᱢᱮᱱᱟᱭᱟ ᱦᱮᱸ ᱾
ᱦᱳᱭ ᱦᱳᱭ᱾
ᱟᱡ ᱫᱟᱫᱟ ᱫᱚ ᱪᱮᱫ ᱠᱳᱢᱯᱟᱱᱤ ᱨᱮ ᱠᱟᱹᱢᱤᱭᱟ ᱥᱮ ᱜᱚᱵᱷᱢᱮᱱ ᱠᱟᱹᱢᱤ ᱜᱮᱭᱟ?
ᱠᱚᱢᱯᱟᱱᱤ ᱠᱚᱢᱯᱟᱱᱤᱭᱟ᱾
ᱪᱮᱫ ᱚᱱᱟ ᱵᱷᱟᱜᱤ ᱠᱳᱢᱯᱟᱱᱤ ᱜᱮ ᱥᱮ ᱮᱢᱱᱤ ᱪᱷᱳᱴᱳ ᱠᱳᱢᱯᱟᱱᱤ ᱜᱮ?
ᱦᱮᱸ ᱢᱳᱴᱟᱢᱩᱴᱤ ᱪᱷᱳᱴᱳ ᱧᱚᱜ ᱜᱮ ᱫᱚᱢᱮ ᱢᱟᱨᱟᱝᱼᱟᱜ ᱫᱚ ᱵᱟᱝ ᱠᱟᱱᱟ᱾
ᱠᱳᱢᱯᱟᱱᱤ ᱦᱚᱸ ᱴᱷᱤᱠ ᱜᱮᱭᱟ, ᱢᱟᱥ ᱢᱟᱥ ᱡᱩᱫᱤ ᱵᱮᱛᱚᱱ ᱮᱢ ᱧᱟᱢᱟ ᱥᱮ ᱵᱮᱠᱟᱨ ᱛᱟᱦᱮᱸ ᱠᱷᱚᱱᱟᱜ ᱫᱚ ᱴᱷᱤᱠ ᱜᱮᱭᱟ ᱥᱮ ᱾
ᱦᱩᱸ᱾ ᱟᱡ ᱛᱮᱭᱟᱝ ᱟᱡ ᱛᱮᱭᱟᱝ ᱛᱟᱜᱽᱲᱟᱣᱟᱜ ᱨᱮ ᱵᱚᱞᱚᱣ ᱠᱟᱱᱟᱭ᱾
ᱟᱨ ᱠᱳᱢᱯᱟᱱᱤ ᱜᱮ ᱩᱱᱤ ᱦᱚᱸ?
ᱦᱩᱸ ᱠᱳᱢᱯᱟᱱᱤ ᱜᱮ ᱠᱟᱱᱟᱭ ᱤᱧᱡᱤᱱᱤᱭᱟᱨᱤᱝ ᱞᱟᱭᱤᱱ ᱛᱮ ᱵᱚᱞᱚᱣᱟᱠᱟᱱᱟ ᱾
ᱟᱪᱪᱷᱟ᱾
ᱛᱟᱜᱽᱲᱟ ᱜᱮ ᱧᱟᱢ ᱫᱟᱭ᱾
ᱦᱩ ᱱᱤᱡᱮ ᱟᱡ ᱛᱮᱧᱟᱝ ᱜᱮ?
ᱦᱤᱸᱭᱟ ᱚᱸᱰᱮ ᱢᱤᱛᱟᱹᱧ ᱚᱸᱰᱮ ᱢᱮᱱ ᱦᱩᱭ ᱞᱮᱱᱟ ᱡᱮ ᱟᱞᱮ ᱱᱚᱰᱮ ᱦᱚ ᱠᱟᱹᱢᱤ ᱨᱮᱦᱚ ᱡᱟᱜᱮ ᱧᱮᱞ ᱟᱫᱚ ᱦᱟᱱᱟᱴᱟᱜ ᱤᱭᱟᱹ ᱛᱚ ᱩᱱ ᱥᱚᱢᱚᱭ ᱪᱤᱠᱟᱹᱭᱮᱱ ᱪᱚᱭ ᱟᱡᱜᱮ
ᱵᱟᱦ ᱥᱟᱲᱩ ᱵᱷᱟᱭ ᱛᱚ ᱥᱟᱼᱥᱟᱼᱥᱟᱲᱩ ᱫᱚ ᱠᱚᱢᱯᱟᱱᱤ ᱨᱮ ᱠᱟᱹᱢᱤ ᱢᱮᱱᱛᱮ ᱟᱫᱚ ᱤᱧᱦᱚ ᱞᱟᱦᱟ ᱥᱮᱫ ᱫᱚ ᱠᱩᱢᱯᱟᱱᱤ ᱥᱮᱡ ᱜᱮ ᱤᱫᱤ ᱠᱤᱧ ᱢᱮ, ᱪᱮᱢ ᱪᱤᱠᱟᱹᱭᱟ ᱵᱟᱝᱠᱷᱟᱱ? ᱥᱟᱹᱲᱩ ᱵᱟᱢ ᱢᱮᱛᱟᱭᱟ ᱤᱭᱟᱹ ᱞᱟᱭᱤᱱ ᱫᱚ ᱠᱞᱤᱭᱟᱨ ᱫᱚᱦᱚ ᱠᱟᱹᱛᱤᱧ ᱢᱮ ᱤᱧᱟᱹᱜ ᱞᱟᱹᱜᱤᱫ ᱦᱚᱸ᱾
ᱦᱮᱸ ᱠᱟᱛᱷᱟ ᱫᱚ ᱠᱟᱱ ᱜᱮᱭᱟ, ᱵᱟᱝ ᱫᱚ ᱵᱟᱝ᱾ ᱟᱪᱪᱷᱟ ᱤᱭᱟᱹ ᱦᱩᱸ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱾ ᱟᱫᱚ ᱚᱱᱟ ᱜᱮ ᱯᱨᱤᱯᱟᱨᱮᱥᱮᱱ ᱟᱢ ᱫᱚ ᱛᱟᱦᱞᱮ ᱤᱭᱩᱴᱩᱵᱽ ᱨᱮᱜᱮᱢ ᱧᱮᱞ ᱫᱟ ᱵᱟᱝ?
ᱦᱮᱸ ᱤᱭᱩᱴᱩᱵᱽ ᱨᱮᱜᱮ᱾
ᱱᱚᱣᱟ ᱜᱟᱹᱲᱤ ᱫᱚ ᱦᱟᱛᱟᱣ ᱠᱟᱱᱟ ᱱᱟᱰᱮ, ᱵᱤᱫᱽᱫᱟᱥᱟᱜᱚᱨ ᱫᱷᱟᱨᱮ ᱦᱮᱸ
ᱢᱮᱱᱫᱟᱹᱧ ᱯᱮᱼᱯᱮ ᱤᱭᱩᱴᱩᱵᱽ ᱠᱷᱚᱱᱟᱜ ᱜᱮ ᱧᱮᱞ ᱦᱩᱭᱩᱜ ᱠᱟᱱᱟ ᱵᱩᱡᱽ ᱫᱟᱢ ᱾ ᱛᱟ ᱪᱷᱟᱲᱟᱻ ᱱᱮᱴᱳᱣᱟᱠ ᱤᱧ ᱫᱚ ᱛᱟ ᱢᱟᱱᱮ ᱩᱭ ᱤᱭᱩᱴᱩᱵᱽ ᱠᱷᱚᱱᱟᱜ ᱜᱮ ᱛᱟ ᱢᱟᱱᱮ ᱴᱷᱤᱠᱤᱧ ᱵᱩᱡᱮᱜᱼᱟ ᱵᱩᱡᱽᱫᱟᱢ, ᱵᱟᱠᱷᱟᱡ ᱫᱚ ᱞᱟᱭᱤᱵᱷ ᱤᱧ ᱫᱚ ᱪᱤᱠᱟᱜ ᱠᱟᱱ ᱛᱟᱦᱮ ᱮᱠᱪᱩᱭᱮᱞᱤ ᱞᱟᱭᱤᱵᱷ ᱠᱞᱟᱥ ᱤᱧ ᱫᱚ ᱵᱟᱹᱧ ᱠᱚᱨᱟᱣ ᱫᱟᱲᱮᱭᱟᱜᱼᱟ ᱵᱩᱡᱽ ᱫᱟᱢ ᱾ ᱱᱮᱴᱳᱣᱟᱨᱠ ᱯᱨᱚᱵᱽᱞᱮᱢ ᱠᱷᱟᱹᱛᱤᱨ, ᱤᱧ ᱫᱚ ᱤᱭᱩᱴᱩᱵᱽ ᱠᱷᱚᱱᱟᱜ ᱜᱮ ᱛᱟᱦᱞᱮ ᱤᱧ ᱫᱚ ᱵᱮᱹᱥ ᱤᱧ ᱵᱩᱡᱽ ᱫᱟ᱾ ᱟᱨᱮ ᱛᱤᱦᱤᱧ ᱡᱚᱢᱚᱱ ᱚᱱᱟ ᱛᱤᱨᱮ ᱦᱮᱸ ᱦᱮᱸ ᱦᱮᱸ ᱵᱟᱠᱷᱟᱡ ᱤᱧ ᱞᱳᱰ ᱠᱟᱛᱤᱧ ᱫᱚᱦᱚ ᱠᱟᱜ ᱠᱟᱱᱟ ᱡᱮᱢᱚᱱ ᱛᱤᱦᱤᱧ, ᱮ ᱠᱚᱢᱯᱤᱴᱟᱨ ᱤᱧ ᱫᱚ ᱠᱚᱢᱯᱤᱴᱟᱨ ᱠᱳᱨᱥ ᱮᱢ ᱠᱚᱨᱟᱣ ᱠᱟᱫᱟ ᱟᱢ?
ᱦᱮᱸ ᱦᱮᱸ᱾
ᱚᱠᱚᱭ ᱡᱚ-ᱡᱚᱛᱚ ᱥᱤᱴᱟ, ᱰᱤᱯᱞᱳᱢᱟ ᱡᱚᱛᱚᱢ ᱠᱚᱨᱟᱣ ᱠᱟᱫᱟ?
ᱵᱟᱝ ᱢᱤᱫᱴᱟᱝ ᱜᱮ ᱰᱤᱯᱞᱳᱢᱟ ᱜᱤᱧ ᱠᱚᱨᱟᱣ ᱠᱟᱫᱟ᱾
ᱤᱧ ᱫᱚᱻ ᱤᱭᱟᱹ ᱠᱳᱨᱥ ᱠᱚᱨᱟᱣ ᱵᱟᱹᱱᱩᱜ ᱛᱤᱧᱟᱹ ᱠᱚᱢᱯᱤᱭᱩᱴᱟᱨ ᱨᱮᱱᱟᱜ, ᱛᱟᱦᱞᱮ ᱥᱤᱴᱟ ᱨᱤᱧ ᱤᱭᱟᱹᱣ ᱠᱟ ᱮᱰᱢᱤᱥᱚᱱ ᱠᱟᱱᱟ᱾ ᱛᱟᱦᱞᱮ ᱥᱩᱱᱤᱵᱟᱨ ᱟᱨ ᱥᱚᱢᱵᱟᱨ ᱦᱤᱞᱳᱜ ᱜᱷᱟᱴᱤ ᱥᱮᱜᱼᱤᱧ ᱪᱟᱞᱟᱜ ᱠᱟᱱᱟ ᱛᱟᱦᱞᱮ ᱚᱸᱰᱮ ᱫᱚ ᱯᱷᱟᱭᱤᱵᱽ ᱡᱤ ᱨᱤᱪᱟᱨᱡᱽ ᱢᱮᱱᱟᱜ ᱛᱤᱧᱟ, ᱡᱟ ᱠᱞᱟᱥ ᱛᱮᱱᱟᱜ ᱮᱱ ᱦᱤᱞᱚᱜ ᱰᱟᱣᱩᱱᱞᱳᱰ ᱠᱟᱛᱤᱧ ᱦᱤᱡᱩᱜ ᱠᱟᱱᱟ ᱾
ᱦᱩᱸ᱾
ᱟᱨ ᱧᱟᱢ ᱫᱚᱭ ᱧᱟᱢᱟᱭ ᱥᱮ ᱟᱫᱚ ᱠᱞᱟᱥ ᱰᱟᱣᱩᱱᱞᱳᱰ ᱞᱟᱹᱜᱤᱫ ᱫᱚ ᱢᱤᱫᱴᱮᱱ ᱫᱚ ᱱᱮᱴ ᱦᱚᱸ ᱵᱤᱥᱤ ᱫᱚᱨᱠᱟᱨᱟ ᱥᱮ ᱾
ᱴᱷᱤᱠ ᱮᱢᱮ ᱟᱫᱚ ᱥᱩᱨ ᱥᱩᱯᱩᱨ ᱠᱚᱲᱟ ᱠᱚ ᱵᱟᱹᱱᱩᱜ ᱠᱟᱜ ᱠᱚᱣᱟ? ᱥᱟᱸᱜᱮ ᱠᱚᱲᱟ ᱟᱢ ᱥᱟᱶᱛᱮ?
ᱯᱷᱤᱵᱟᱨ ᱢᱤᱫᱴᱟᱝ ᱦᱟᱛᱟᱣ ᱞᱮᱠᱷᱟᱱ ᱡᱤᱭᱳ ᱯᱷᱤᱵᱟᱨ ᱾
ᱟᱨ ᱡᱮᱴᱩᱠᱩᱱ ᱢᱮᱱᱟᱜ ᱠᱚᱣᱟ ᱡᱚᱛᱚ ᱦᱚᱲ ᱜᱮ ᱛᱟᱢᱟᱱᱮ ᱥᱮ ᱨᱚᱠᱚᱢ ᱵᱷᱟᱵᱛᱮ ᱡᱚᱛᱚ ᱦᱚᱲ ᱛᱟᱦᱞᱮ ᱚᱱᱟ ᱫᱚ ᱟᱨᱚ ᱯᱳᱡ ᱮᱥᱴᱨᱟ ᱮᱢ ᱞᱟᱜᱟᱣ ᱠᱚᱣᱟ ᱴᱟᱠᱟ ᱾
ᱚ ᱵᱟᱝ ᱟᱫᱚ ᱡᱩᱫᱤ ᱥᱚᱨ ᱥᱚᱯᱚᱨ ᱚᱝᱠᱟ ᱡᱩᱫᱤ ᱥᱟᱸᱜᱮ ᱧᱚᱜ ᱚᱲᱟᱜ ᱦᱮᱱᱟᱜ ᱟᱠᱟᱫᱟ ᱦᱮᱸ ᱥᱮ ᱾
ᱵᱟᱝ ᱟᱫᱚ ᱚᱱᱠᱟ ᱠᱚᱲᱟ ᱠᱚᱫᱚ ᱵᱟᱹᱱᱩᱜᱼᱟ ᱦᱮᱸ ᱛᱟᱢᱟᱱᱮ ᱚᱝᱠᱟ ᱫᱚ ᱠᱚᱲᱟ ᱫᱚ ᱢᱮᱱᱟᱜ ᱠᱚᱣᱟ ᱢᱮ ᱦᱚᱲ ᱜᱮᱜ ᱢᱳᱵᱟᱞ ᱫᱚ ᱢᱮᱱᱟᱜ ᱛᱟᱠᱚᱣᱟ ᱫᱤᱭᱮᱹ ᱯᱚᱨ ᱵᱤᱥᱤ ᱢᱮᱱᱟᱜ ᱠᱚᱣᱟ ᱟᱨ ᱵᱟᱠᱷᱟᱡ ᱠᱚᱲᱟ ᱠᱚ ᱫᱚ ᱡᱚ ᱛᱚ ᱵᱟᱨᱦᱮ ᱠᱟᱹᱢᱤ ᱠᱚ ᱪᱟᱞᱟᱣ ᱟᱠᱟᱱᱟ ᱾ ᱟᱨ ᱯᱟᱲᱦᱟᱜ ᱠᱚᱲᱟ ᱫᱚ ᱵᱟᱹᱱᱩᱜ ᱠᱚᱣᱟ ᱾ ᱟᱞᱮ ᱞᱟᱹᱭ ᱟᱢ ᱠᱟᱹᱱᱟᱧ ᱟᱞᱮ ᱯᱚᱧᱪᱟᱭᱮᱛ ᱨᱮ ᱡᱟᱦᱟᱸ ᱣᱟᱣᱟ ᱡᱩᱭᱟᱹᱥ ᱥᱟᱛᱤᱣ ᱯᱷᱨᱚᱢ ᱯᱮᱨᱮᱡ ᱵᱟᱝ ᱦᱩᱭ ᱞᱮᱱ ᱢᱟᱛᱨᱚ ᱦᱟᱡᱟᱨ ᱮᱠ ᱦᱟᱡᱟᱨ ᱦᱚᱲ ᱡᱚᱱ ᱠᱚ ᱡᱚᱢᱟ ᱞᱮᱫᱟ ᱵᱟᱲᱟᱭ ᱟᱞᱮ ᱯᱚᱸᱪᱟᱭᱛ ᱨᱮ ᱾
ᱟᱯᱮᱭᱟᱜ ᱯᱚᱸᱪᱟᱭᱛ ᱨᱮ, ᱦᱮᱸ ᱟᱫᱚ ᱱᱤᱭᱟᱹ ᱫᱷᱟᱣ ᱫᱚ ᱭᱟ ᱛᱟᱦᱞᱮ ᱛᱤᱱᱟᱹᱜ ᱦᱚᱲ ᱠᱚ ᱡᱚᱢᱟᱭᱟ ᱱᱤᱛ ᱱᱤᱭᱟᱹ ᱫᱷᱟᱣᱟᱜ ᱫᱚᱢ ᱧᱮᱞ ᱟᱠᱟᱫᱟ ᱛᱚ ᱠᱟᱭᱴᱮᱨᱤᱭᱟ.?
ᱦᱮᱸ ᱠᱟᱭᱴᱮᱨᱤᱭᱟ. ᱛᱟᱧ ᱧᱮᱞ ᱟᱠᱟᱜᱼᱟ ᱧᱮᱞ ᱫᱚ
ᱮᱪ ᱮᱥ ᱠᱚᱠᱚ ᱩᱱᱠᱩ ᱫᱚ ᱵᱟᱨ ᱦᱟᱡᱟᱨ ᱜᱨᱟᱡᱩᱟᱥᱚᱱ ᱠᱚᱢᱯᱞᱤᱴ ᱠᱚ ᱯᱮ ᱦᱡᱟᱨ
ᱟᱫᱚ ᱯᱟᱲᱦᱟᱜ ᱠᱚᱲᱟ ᱵᱟᱝᱠᱚ ᱛᱟᱦᱮᱸ ᱞᱮᱱ ᱠᱷᱟᱱ ᱥᱚᱢᱚᱥᱭᱟ ᱠᱟᱱ ᱜᱮᱭᱟ ᱢᱤᱫᱴᱮᱱ ᱵᱟᱲᱟᱭ ᱟᱢ ᱩᱱᱠᱩ ᱥᱟᱞᱟᱜ ᱛᱟᱞ ᱮᱢ ᱢᱤᱞᱟ. ᱣ ᱜᱤᱭᱟ. ᱡᱟᱦᱟᱸ ᱛᱤᱱᱟᱹᱜ ᱢᱮᱱ ᱢᱮ ᱤᱧ ᱫᱚ ᱵᱟᱹᱧ ᱢᱤᱞᱟᱹᱣᱟ ᱢᱤᱞᱟᱹᱣ ᱜᱮ ᱞᱟᱜᱟᱣ ᱢᱮᱭᱟ ᱵᱟᱦᱟ ᱵᱟᱝ ᱯᱚᱴᱟ ᱯᱩᱴᱤᱜ ᱛᱟᱢᱟ ᱥᱮ
ᱴᱷᱤᱠ
ᱥᱚᱢᱚᱥᱭᱟ ᱠᱟᱱ ᱜᱮ ᱟᱯᱮ ᱥᱟᱶ ᱯᱟᱲᱦᱟᱜ ᱠᱚᱲᱟ ᱠᱚ ᱢᱮᱱᱟᱜ ᱠᱚᱣᱟ ᱥᱮ ᱵᱟᱝ ᱟᱯᱮ ᱴᱷᱮᱱ ᱫᱚ
ᱩᱱᱟᱹᱜ ᱫᱚ ᱵᱟᱝ
ᱚᱱᱟ. ᱜ ᱫᱚ ᱵᱟᱝ ᱤᱧᱟᱹᱜ ᱢᱟᱱᱮ ᱦᱮᱸ ᱟᱨ ᱡᱮᱦᱮᱛᱩ ᱢᱮᱥ ᱫᱚ ᱢᱮᱥ ᱫᱚ ᱮᱭ ᱠᱟᱨᱚᱱ ᱛᱮᱜᱮ ᱟᱲᱟᱜ ᱦᱩᱭᱱᱟ ᱧᱮᱞ ᱢᱮ ᱯᱟ. ᱛᱟᱨ ᱢᱟᱱᱮ ᱡᱟ ᱯᱚᱭᱥᱟ ᱡᱮ ᱦᱮᱛᱩᱱ ᱠᱚ ᱮᱢ ᱟᱠᱟᱱᱟ ᱥᱮ ᱚᱲᱟᱜ ᱦᱚᱲ ᱦᱮᱸ ᱟᱫᱚ ᱮᱢ ᱫᱚ ᱠᱚ ᱮᱢ ᱫᱟᱲᱮ ᱠᱤᱧ ᱜᱮᱭᱟ ᱟᱫᱚ ᱤᱧ ᱱᱤᱡᱮ ᱛᱮᱜᱤᱧ ᱵᱩᱡᱽ ᱠᱮᱫᱟ ᱤᱧ ᱫᱚ ᱵᱟᱝ, ᱟᱫᱚ ᱤᱱᱟᱹᱜ ᱴᱟᱠᱟ ᱟᱨᱚ ᱥᱟᱵ ᱠᱟᱜ ᱟᱢ ᱵᱟᱯᱞᱟ ᱵᱟᱯᱷᱞᱟ ᱠᱚ ᱢᱮᱱᱟᱜᱼᱟ ᱥᱮ ᱛᱟᱦᱚᱞᱮ ᱚᱱᱟ ᱞᱟᱹᱜᱤᱫ ᱤᱧ ᱢᱮᱱ ᱮᱫᱟ
ᱦᱮᱸ
ᱟᱫᱚ ᱵᱟᱭ ᱵᱷᱟᱹᱜᱤᱭᱟᱢ ᱛᱚ ᱮᱠᱷᱚᱱ ᱫᱚ ᱚᱲᱟᱜ ᱠᱷᱚᱱᱟᱜ ᱜᱮ ᱡᱟ ᱦᱩᱭᱩᱜᱼᱟ
ᱴᱷᱤᱠ ᱴᱷᱤᱠ
ᱠᱟᱨᱚᱱ ᱦᱩᱭᱩᱜ ᱠᱟᱱᱟ ᱪᱮᱫ ᱦᱚᱸ ᱮᱠᱷᱚᱱ ᱵᱟᱝ ᱧᱟᱢ ᱦᱩᱭ ᱟᱠᱟᱱᱟ ᱟᱨ ᱡᱩᱫᱤ ᱟᱨᱦᱚᱸ ᱵᱟᱯ.... ᱹᱹᱹᱯᱞᱟ ᱨᱮᱭᱟᱜ ᱢᱤᱫᱴᱮᱱ ᱯᱨᱮᱥᱟᱨ ᱦᱤᱡᱩᱜ ᱠᱟᱱ ᱜᱮᱭᱟ ᱥᱮ
ᱦᱮᱸ
ᱛᱟᱦᱚᱞᱮ ᱢᱤᱫᱴᱮᱡ ᱤᱧ ᱢᱮᱱ ᱮᱫᱟ ᱛᱟᱞᱟ ᱢᱮᱛᱟᱭᱟ ᱠᱤᱪᱷᱩ ᱴᱟᱜ ᱫᱚ ᱥᱮᱯᱷᱚᱜ-ᱟ ᱥᱮ
ᱴᱷᱤᱠ, ᱠᱟᱛᱷᱟ ᱢᱟ ᱠᱟᱱ ᱜᱮᱭᱟ
ᱤᱧ ᱫᱚ ᱟᱱᱟ ᱵᱟᱹᱭᱥᱟᱹᱠᱷ ᱵᱚᱸᱜᱟ ᱥᱮ ᱩᱱ ᱥᱚᱢᱚᱭ ᱠᱚ ᱢᱤᱛᱟᱹᱧ ᱠᱟᱱ ᱤᱭᱟ. ᱵᱟ ᱤᱧ ᱫᱚ ᱤᱭᱟᱹ ᱛᱟᱨᱢᱟᱱᱮ ᱯᱷᱟᱹᱜᱩᱱ ᱵᱚᱸᱜᱟ ᱥᱮᱫ ᱠᱚ ᱢᱮᱱ ᱮᱫ ᱛᱟᱦᱮᱟ ᱵᱩᱡᱽ ᱮᱫᱟᱢ ᱫᱮ ᱠᱷᱟᱡ ᱤᱧ ᱵᱟᱝ ᱵᱟᱝ ᱱᱤᱭᱟᱹ ᱵᱚᱪᱷᱚᱨ ᱫᱚ ᱟᱞᱳ ᱜᱤ ᱯᱮ ᱢᱮᱱ-ᱟ ᱥᱮ
ᱟᱪᱪᱷᱟ ᱦ
ᱵᱟᱯᱞᱟᱜ ᱟᱢ ᱢᱮᱱᱠᱷᱟᱡ ᱫᱚ ᱥᱮ ᱵᱟᱲᱟᱭᱟᱢ ᱥᱮ ᱢᱳᱱ ᱠᱳ ᱮᱠᱫᱚᱢ ᱡᱩᱫᱟ‌ᱹ ᱜᱤ ᱵᱩᱡᱷᱟᱹᱜ ᱠᱟᱱᱟ ᱵᱟᱲᱟᱭᱢ
ᱤᱧ ᱞᱮᱠᱟᱢ ᱞᱟᱹᱭᱮᱫ
ᱦᱮᱸ ᱦ
ᱦᱮᱸ ᱾ ᱵᱟᱝ ᱞᱟᱦᱟ ᱛᱮᱫᱚ ᱵᱟᱯᱞᱟ ᱫᱚ ᱴᱷᱤᱠ ᱜᱮᱭᱟ ᱾ ᱚᱱᱟ ᱚᱱᱟ ᱧᱩ ᱞᱮᱠᱷᱟᱱ ᱢᱟ ᱱᱟᱥᱮᱱᱟᱜ ᱦᱩᱞᱳᱣ ᱛᱚ ᱪᱩᱢᱩᱞ ᱪᱩᱢᱩᱞ ᱧᱚᱜ ᱵᱩᱡᱩᱜ ᱠᱟᱱᱟ ᱛᱟᱨ ᱢᱟᱱᱮ ᱵᱩᱡ ᱮᱫᱟᱢ ᱾
ᱮᱠᱵᱟᱨᱮ ᱴᱷᱤᱠ ᱾ ᱚᱱᱟ ᱫᱚ ᱤᱧᱟᱹᱜ ᱠᱟᱛᱷᱟ ᱜᱮ ᱾ ᱛᱟᱦᱚᱞᱮ ᱟᱢᱦᱚᱸ ᱢᱚᱱᱮ ᱚᱱᱛᱚᱨ ᱨᱮ ᱤᱧ ᱢᱚᱱᱮ ᱫᱚ ᱤᱧ ᱮᱠᱟ ᱜᱮᱧ ᱟᱹᱭᱠ ᱟᱹᱣ ᱮᱫᱟ ᱾ ᱚᱠᱚᱭ ᱴᱷᱮᱱ ᱦᱚ ᱵᱟᱹᱧ ᱞᱟᱹᱭ ᱵᱟᱲᱟᱭᱮᱫᱟ ᱦᱮᱸ ᱥᱮ ᱾
ᱦᱮ ᱟᱫᱚ ᱪᱤᱠᱟ ᱛᱮᱢ ᱞᱟᱹᱭᱟ ᱾ ᱱᱚᱣᱟ ᱠᱤ ᱱᱚᱣᱟ ᱠᱚ ᱡᱩᱫᱤ ᱠᱚᱲᱟ ᱠᱚᱴᱷᱮᱢ ᱞᱟᱹᱭᱟ ᱟᱢ ᱡᱮᱠᱷᱚᱱ ᱟᱢ ᱴᱷᱮᱱ ᱤᱧ ᱞᱟᱹᱭ ᱠᱮᱫᱟ ᱦᱮᱸ ᱡᱟᱦᱟᱸᱨᱮᱢ ᱞᱟᱹᱭᱟ ᱥᱮ ᱛᱟᱦᱚᱞᱮ ᱩᱱ ᱫᱚ ᱱᱚᱣᱟ ᱞᱟᱸᱫᱟ ᱨᱮᱭᱟᱜ ᱡᱮᱥᱤ ᱜᱮ ᱠᱟᱱᱟ ᱾ ᱚᱱᱛᱮ ᱫᱚ ᱢᱟᱱᱮ ᱵᱟᱯᱞᱟ ᱠᱚ ᱢᱮᱛᱟᱭ ᱠᱟᱱᱟ ᱥᱮ ᱵᱟᱯᱞᱟ ᱞᱟᱹᱜᱤᱫᱚᱜ ᱠᱟᱱᱟᱭᱟ ᱚᱱᱛᱮ ᱫᱚ ᱟᱨᱚ ᱢᱮᱱᱟ ᱵᱚᱛᱚᱨᱚᱧ ᱵᱩᱡ ᱮᱫᱟ ᱦᱮᱸ ᱡᱟᱦᱟᱸᱭ ᱵᱟᱯᱞᱟᱜ ᱟᱭ ᱥᱮ ᱡᱚᱠᱷᱚᱱ ᱵᱟᱯᱞᱟ ᱠᱟᱛᱷᱟ ᱧᱩᱢᱚᱜᱼᱟ ᱥᱮ ᱠᱩᱲᱤ ᱦᱚᱸ ᱟᱨ ᱠᱚᱲᱟ ᱦᱚ ᱦᱮᱸ ᱩᱱᱤ ᱜᱮ ᱵᱩᱡᱽ ᱫᱟᱲᱮᱭᱟᱜᱟᱭ, ᱢᱚᱱᱮ ᱨᱮᱭᱟᱜ ᱚᱱᱟ ᱫᱚ ᱠᱟᱱᱟ ᱡᱮ
ᱦᱩᱸ ᱾
ᱪᱮᱫ ᱡᱮ ᱦᱩᱭᱩᱜᱼᱟ ᱟᱨᱚ ᱡᱩᱫᱤ ᱡᱩᱫᱤ ᱞᱟᱦᱟ ᱠᱷᱚᱱᱟᱜ ᱩᱯᱨᱩᱢ ᱡᱩᱫ ᱛᱟᱦᱮᱱᱟ ᱟᱢᱟᱜ ᱢᱟ ᱱᱟᱥᱮᱱᱟᱜ ᱦᱚᱸ ᱠᱤᱪᱷᱩᱴᱟᱜ ᱴᱷᱤᱠ ᱜᱮᱢ ᱵᱩᱡᱟ ᱟᱨ ᱱᱟᱣᱟ ᱱᱟᱣᱟ ᱡᱩᱫᱤ ᱚᱱᱟ ᱠᱚ ᱩᱯᱨᱩᱢ ᱵᱟᱝ ᱡᱩᱫᱤ ᱵᱟᱝ ᱛᱟᱦᱮᱱᱟ ᱞᱟᱦᱟ ᱠᱷᱚᱱᱟᱜ ᱦᱮᱸ ᱛᱟᱦᱚᱞᱮ ᱟᱨᱚ ᱵᱮᱥᱤ ᱤᱭᱟᱹᱢ ᱵᱩᱡᱟ ᱾ ᱚᱱᱟ ᱠᱚᱠᱚ ᱪᱤᱱᱛᱟᱹᱭᱟ ᱛᱚ ᱚᱱᱟ ᱞᱟᱹᱜᱤᱫ ᱜᱮ ᱾
ᱦᱮᱸ ᱾
ᱤᱱᱟᱹᱜ ᱫᱤᱱ ᱤᱱᱟᱹᱜ ᱴᱟᱠᱟ ᱠᱷᱚᱨᱪᱟ ᱠᱟᱛᱮᱢ ᱵᱟᱯᱞᱟᱜᱼᱟ ᱟᱨ ᱞᱟᱥᱴᱮ ᱨᱮ ᱪᱮᱫ ᱦᱩᱭᱩᱜᱼᱟ ᱠᱚᱱᱚ ᱴᱷᱤᱠ ᱵᱟᱹᱱᱩᱜᱼᱟ ᱾
ᱟᱫᱚ ᱚᱱᱟ ᱠᱷᱟᱹᱛᱤᱨ ᱛᱮᱜᱮ ᱥᱮ ᱞᱟᱹᱭ ᱮᱫᱟᱹᱧ ᱡᱩᱫᱤ ᱱᱚᱝᱠᱟ ᱮ ᱤᱭᱟᱹ ᱧᱚᱜ ᱚᱱᱠᱟ ᱯᱮᱥᱟᱨ ᱡᱩᱫᱤ ᱵᱟᱝ ᱧᱟᱢ ᱦᱩᱭ ᱠᱚᱜᱼᱟ ᱾ ᱥᱚᱢᱚᱭ ᱨᱮ ᱫᱚᱧ ᱞᱟᱹᱭ ᱮᱫᱤᱧ ᱵᱟᱝ ᱵᱟᱯᱞᱟᱜ ᱛᱮᱜᱮ ᱤᱧ ᱫᱩᱧ ᱛᱟᱦᱮᱸ ᱠᱚᱜᱼᱟ ᱥᱟᱨᱤ ᱠᱟᱛᱷᱟᱧ ᱞᱟᱹᱭ ᱮᱫᱟ ᱭᱟ ᱾
ᱵᱟᱝ ᱭᱟ ᱮᱠᱪᱩᱭᱮᱞᱤ ᱵᱟᱯᱞᱟ ᱫᱚ ᱫᱚᱨᱠᱟᱨ ᱠᱟᱱ ᱜᱮᱭᱟ ᱠᱤᱱᱛᱩ ᱥᱚᱢᱚᱭ ᱨᱮ ᱾ ᱮᱠᱪᱩᱭᱮᱞᱤ ᱟᱵᱚᱣᱟᱜ ᱫᱚ ᱮᱠᱷᱚᱱ ᱫᱚ ᱥᱚᱢᱚᱭ ᱫᱚ ᱩᱱᱟᱹᱜ ᱴᱟ ᱫᱚ ᱟᱹᱣᱨᱤᱜᱼᱟ ᱥᱮ ᱥᱚᱢᱚᱭ ᱢᱮᱱᱟᱜ ᱜᱮᱭᱟ ᱥᱮ ᱪᱮᱫ ᱮᱢ ᱪᱮᱠᱟᱭᱟ ᱵᱮᱥᱤ ᱞᱟᱵᱷ ᱟᱨ ᱡᱩᱫᱤ ᱞᱟᱵᱷ ᱢᱮᱨᱮᱡᱽ ᱠᱷᱮᱛᱨᱮ ᱫᱚ ᱵᱟᱝ ᱦᱮᱸ ᱮᱠᱴᱩ ᱥᱚᱢᱚᱥᱥᱟ ᱠᱟᱱ ᱜᱮᱭᱟ ᱵᱟᱲᱟᱭᱟᱢ ᱾
ᱦᱩᱸ ᱪᱮᱫ ᱞᱮᱠᱟ ᱨᱮ ᱱᱟᱥᱮ ᱞᱟᱹᱭ ᱟ ᱛᱟᱞᱟᱝ ᱢᱮ ᱾
ᱥᱚᱢᱚᱥᱥᱟ ᱵᱚᱞᱛᱮ ᱧᱮᱞ ᱢᱮ ᱠᱩᱲᱤ ᱜᱤᱫᱽᱨᱟᱹ ᱡᱟᱦᱟᱸ ᱛᱤᱱᱟᱹᱜ ᱡᱚᱫᱤ ᱠᱩᱲᱤ ᱜᱤᱫᱽᱨᱟᱹ ᱞᱟᱹᱴᱩᱜᱼᱟᱭ ᱥᱮ ᱦᱟᱨᱟᱜᱼᱟᱭ ᱚᱲᱟᱜ ᱦᱚᱲ ᱫᱚ ᱛᱟᱨᱢᱟᱱᱮ ᱡᱚᱛᱚ ᱠᱷᱚᱱᱟᱜ ᱚᱲᱟᱜ ᱦᱚᱲ ᱫᱚ ᱩᱱᱠᱩ ᱫᱚ ᱵᱟᱲᱟᱭᱟᱢ ᱥᱮ ᱢᱮᱱᱟ ᱠᱚ ᱛᱤᱥ ᱵᱚᱱ ᱵᱤᱫᱟᱭ ᱮᱭᱟ ᱛᱤᱥ ᱵᱟᱝ ᱾ ᱮᱠᱪᱩᱭᱮᱞᱤ ᱩᱱᱠᱩ ᱫᱚ ᱵᱚᱡᱷᱟ ᱫᱚ ᱵᱟᱝ ᱠᱟᱱᱟ ᱟᱵᱚ ᱠᱚ ᱠᱩᱲᱤ ᱠᱚ ᱵᱚᱡᱷᱟ ᱠᱟᱱᱟ ᱵᱚᱡᱷᱟ ᱫᱚ ᱵᱟᱝ ᱟᱵᱚ ᱫᱟᱭᱤᱛᱛᱚ ᱨᱮ ᱯᱟᱲᱟᱜ ᱛᱟᱠᱚᱣᱟ ᱛᱚᱠᱷᱚᱱ ᱫᱚ ᱾ ᱫᱟᱭᱤᱛᱛᱚ ᱵᱚᱞᱛᱮ ᱛᱚᱠᱷᱚᱱ ᱫᱚ ᱩᱱᱠᱩ ᱢᱟᱠᱚ ᱢᱮᱱ ᱜᱮᱭᱟ ᱛᱟᱯᱚᱨᱮ ᱚᱲᱟᱜ ᱦᱚᱲ ᱦᱮᱸ ᱚᱲᱟᱜ ᱦᱚᱲ ᱠᱚ ᱚᱲᱟᱜ ᱦᱚᱲ ᱠᱚ ᱟᱹᱛᱩ ᱨᱮᱱ ᱦᱚᱲ ᱠᱚ ᱢᱮᱱᱟ ᱮᱠᱷᱚᱱ ᱞᱟᱹᱴᱩᱭᱮᱱ ᱛᱟᱯᱮᱭᱟ ᱮᱢᱟᱱᱮᱱ ᱛᱟᱯᱮᱭᱟ ᱦᱮᱸ ᱾ ᱛᱟᱦᱚᱞᱮ ᱚᱱᱠᱟ ᱛᱮ ᱩᱱᱠᱩ ᱯᱮᱥᱟᱨ ᱨᱮᱠᱚ ᱛᱟᱦᱮᱱᱟ ᱵᱩᱡ ᱟᱨ ᱛᱟᱦᱞᱮ ᱟᱨ ᱡᱩ ᱞᱟᱵᱷ ᱢᱮᱨᱮᱡᱽ ᱠᱷᱟᱱ ᱠᱚ ᱢᱮᱛᱟᱢ ᱜᱮᱭᱟ ᱡᱮ ᱛᱟᱦᱚᱞᱮ ᱠᱩᱲᱤ ᱜᱤᱫᱽᱨᱟ ᱯᱟᱥᱮ ᱫᱚᱠᱚ ᱢᱮᱱ ᱜᱮᱭᱟ ᱛᱟᱦᱞᱮ ᱛᱤᱱᱟᱹᱜ ᱫᱤᱱ ᱯᱚᱨ ᱾ ᱦᱳᱭᱛᱚ ᱢᱤᱫ ᱵᱚᱪᱷᱚᱨ ᱢᱮᱱ ᱠᱮᱫᱟ ᱱᱟᱥᱮ ᱫᱚ ᱵᱟᱝ ᱠᱟᱞᱚᱢ ᱾ ᱠᱟᱞᱚᱢ ᱦᱚᱸ ᱡᱩᱫᱤᱢ ᱵᱟᱝᱟ ᱟᱨ ᱛᱟᱦᱚᱞᱮ ᱚᱴᱳᱢᱮᱴᱤᱠ ᱜᱮ ᱟᱠᱚ ᱧᱮᱞ ᱠᱚᱢ ᱦᱮᱸ ᱨᱟᱥᱛᱟ ᱠᱚ ᱧᱮᱞ ᱡᱚᱱᱟᱜ ᱠᱟᱱᱟ ᱠᱚᱦᱚᱸ ᱾
ᱴᱷᱤᱠ ᱴᱷᱤᱠ ᱴᱷᱤᱠ ᱾ ᱤᱱᱟᱹ ᱜᱮ ᱵᱷᱟᱵᱽᱱᱟ ᱫᱚ᱾
ᱦᱮᱸ ᱵᱟᱠᱷᱟᱡ ᱚᱱᱟ ᱟᱨ ᱵᱟᱯᱞᱟ ᱫᱚ ᱯᱷᱟᱹᱜᱩᱱ ᱵᱚᱸᱜᱟᱭ ᱵᱮᱥᱼᱟ ᱵᱩᱡ ᱮᱫᱟ ᱚᱱᱟ ᱫᱚᱭ ᱵᱟᱨᱮ ᱵᱟᱨᱤᱧ ᱢᱮᱱ ᱜᱮᱭᱟ᱾
ᱴᱷᱤᱠ᱾
ᱛᱮ ᱛᱟ ᱢᱟᱱᱮ ᱡᱚᱛᱚ ᱦᱚᱲ ᱠᱷᱮᱛ ᱨᱮᱜᱮ ᱫᱟ ᱛᱮ᱾ ᱟᱵᱚ ᱟᱵᱚᱣᱟᱜ ᱮᱠᱮ ᱥᱟᱥᱟᱝ ᱞᱩᱜᱽᱲᱤᱜ ᱠᱟᱱᱟ ᱟᱵᱟᱨ ᱜᱚᱨᱚᱢ ᱫᱤᱱ ᱫᱚ ᱵᱤᱯᱚ ᱵᱤᱯᱚᱫᱽ ᱢᱮᱱᱟᱜ ᱵᱚᱱᱟ ᱦᱮᱥᱮ ᱦᱮᱸ? ᱥᱟᱥᱟᱝ ᱫᱚ ᱞᱟᱹᱦᱤᱴᱟᱭ ᱫᱚᱦᱚ ᱪᱚᱭ
ᱥᱮᱠ,